ᱦᱮᱞᱳᱣ
ᱦᱮᱞᱳᱣ
ᱦᱟᱸ ᱡᱚᱦᱟᱨ ᱜᱮ
ᱡᱚᱦᱟᱨᱜᱮ ᱟᱡᱚᱢᱚᱜ ᱠᱟᱱᱟ
ᱦᱚᱸ ᱦᱚᱸ ᱟᱸᱡᱚᱢᱚᱜ ᱠᱟᱱᱟ
ᱦᱩᱸ ᱟᱫᱚ ᱪᱮᱫ ᱠᱚᱢ ᱪᱤᱠᱟᱹᱭᱮᱫᱟ? ᱦᱮᱸ ᱦᱮᱞᱳᱣ
ᱟᱪᱪᱷᱟ
ᱦᱮᱞᱳᱣ
ᱦᱮᱞᱳᱣ
ᱦᱮᱸ ᱞᱟᱹᱭ ᱢᱮ
ᱮᱸ ᱜᱳ ᱞᱟᱹᱭᱫᱟᱹᱧ ᱛᱟᱦᱮᱱ ᱟᱯᱮ ᱥᱮᱫ ᱫᱚ ᱪᱮᱫ ᱠᱚᱠᱚ ᱪᱟᱥ ᱵᱟᱲᱟᱭ
ᱜᱷᱟᱥ ᱵᱚᱞᱛᱮ ᱱᱚᱜ ᱚᱭ ᱛᱤᱞ ᱠᱚ ᱪᱟᱥ ᱦᱩᱭ ᱞᱮᱱᱟ ᱚᱱᱟᱜᱮ ᱛᱟᱥᱮ ᱦᱩᱭ ᱠᱟᱱᱟ
ᱪᱮᱫ
ᱛᱤᱞ ᱛᱤᱞ
ᱛᱤᱞ
ᱦᱳᱭ
ᱟᱪᱪᱷᱟ ᱚᱱᱟᱫᱚ ᱚᱠᱟ ᱥᱮᱫ ᱨᱮᱯᱮ ᱪᱟᱥᱮᱜᱼᱟ?
ᱱᱚᱛᱮ ᱟᱞᱮ ᱱᱚᱛᱮ ᱜᱮᱞᱮ ᱪᱟᱥ ᱜᱮᱭᱟᱞᱮ ᱟᱨᱠᱤ
ᱟᱯᱮ ᱫᱚ ᱚᱠᱟ ᱥᱮᱫ?
ᱦᱮᱸ
ᱟᱯᱮ ᱫᱚ ᱚᱠᱟ ᱥᱮᱫ?
ᱡᱟᱭᱜᱟ ᱨᱮᱱᱟᱜ ᱧᱩᱛᱩᱢ ᱫᱚ ᱱᱚᱣᱟᱛᱮ ᱞᱟᱹᱭ ᱵᱟᱝ ᱜᱟᱱᱚᱜ᱾
ᱟᱪᱪᱷᱟ ᱚᱱᱛᱮ ᱫᱚᱠᱚ ᱪᱟᱥ ᱜᱮᱭᱟ ᱵᱟ᱾
ᱦᱮ ᱟᱯᱮ ᱚᱱᱛᱮ ᱪᱮᱫ ᱯᱛᱟᱥ ᱜᱮ
ᱚᱱᱟ ᱫᱚ ᱪᱮᱫ ᱞᱮᱠᱟ ᱠᱚ ᱪᱟᱥᱟ?
ᱢᱟᱱᱮ ᱟᱨᱠᱤ ᱪᱷᱩᱲᱭᱟᱹᱣ ᱟᱠᱚ ᱥᱩᱫᱩ ᱡᱮᱢᱚᱱ ᱦᱩᱲᱩ ᱡᱮᱢᱚᱱ ᱪᱩᱲᱭᱟᱹᱣ ᱦᱩᱭᱩᱜ ᱜᱮᱭᱟ᱾
ᱦᱳᱭ ᱦᱳᱭ
ᱦᱳᱭ ᱚᱱᱠᱟ ᱟᱨᱠᱤ ᱪᱷᱩᱲᱭ ᱦᱳᱭᱳᱜ ᱟ ᱥᱤ ᱠᱟᱛᱮᱜ᱾
ᱟ ᱦᱚᱸ
ᱴᱟᱭᱤᱢ ᱴᱟᱭᱤᱢ ᱠᱮᱜ ᱫᱟᱜ ᱯᱟᱜ ᱦᱩᱭᱩᱜᱼᱟ ᱵᱟᱠᱷᱟᱱ ᱫᱚ ᱵᱟᱝ ᱯᱟᱣᱟᱣ ᱨᱮᱦᱚᱸ ᱦᱩᱭᱩᱜᱼᱟ᱾ ᱡᱩᱫᱤ ᱟᱨᱠᱤ ᱨᱚᱥᱟ ᱧᱚᱜ ᱛᱟᱦᱮᱱ ᱠᱷᱟᱱ ᱵᱟᱹᱫᱽ
ᱚ ᱦᱚᱸ
ᱟᱨ ᱪᱟᱥᱭᱟ
ᱟᱞᱮ ᱥᱮᱫ ᱫᱚ ᱚᱱᱠᱟ ᱫᱚ ᱪᱮᱫ ᱵᱟᱠᱚ ᱪᱟᱥᱟ ᱠᱷᱟᱹᱞᱤ ᱦᱩᱲᱩ ᱜᱮ ᱾
ᱫᱩ ᱵᱤᱜᱚᱨ ᱪᱮᱫ ᱦᱚᱸ ᱵᱟᱝ ᱦᱩᱭᱩᱜᱼᱟ?
ᱚᱸᱦᱚᱜ ᱟᱨ ᱪᱮᱫ ᱦᱚᱸ ᱵᱟᱭ ᱦᱩᱭᱩᱜᱼᱟ ᱟᱞᱮ ᱥᱮᱫ ᱫᱚ ᱠᱷᱟᱹᱲᱤ ᱦᱩᱲᱩ ᱜᱮ᱾ ᱟᱨ ᱡᱟᱦᱟᱸ ᱡᱟᱦᱟᱸ ᱠᱚᱥᱮᱫ ᱫᱚ ᱚᱱᱠᱟ ᱜᱚᱦᱚᱢ ᱠᱚᱠᱚ ᱪᱟᱥ ᱵᱟᱲᱟᱭᱟ᱾
ᱦᱮᱸ ᱦᱮᱸ ᱦᱮᱸ
ᱟᱞᱮᱱᱟᱹ ᱟᱥᱯᱟᱥ ᱥᱩᱨ ᱥᱩᱨ ᱫᱚ ᱪᱮᱫ ᱦᱚᱸ ᱵᱟᱠᱚ ᱪᱟᱥ ᱵᱟᱲᱟᱭᱟ᱾
ᱦᱮᱸ
ᱟᱨ ᱪᱮᱫ ᱠᱚᱠᱚ ᱪᱟᱥ ᱜᱮᱭᱟ ᱚᱱᱛᱮ ᱫᱚ
ᱟᱹᱞᱩ ᱠᱚ ᱵᱟᱫᱟᱢ ᱠᱚ ᱟᱨ ᱚᱱᱮ ᱛᱤᱞ
ᱟᱪᱪᱷᱟ ᱟ ᱦᱩᱲᱩ ᱠᱚᱫᱚ ᱵᱟᱠᱚ ᱪᱟᱥ ᱜᱮᱭᱟ᱾
ᱦᱮᱸ ᱦᱩᱲᱩ ᱠᱚᱦᱚᱸ ᱪᱟᱥ ᱦᱩᱭᱩᱜ ᱜᱮᱭᱟ ᱵᱟᱨ ᱥᱤᱡᱤᱱ ᱜᱮ ᱢᱟᱱᱮ ᱠᱷᱚᱨᱟ ᱥᱤᱡᱤᱱ ᱦᱚᱸ ᱟᱨ ᱵᱚᱨᱥᱟ ᱥᱤᱡᱤᱱ
ᱚ ᱦᱚᱸ ᱟᱞᱮᱫᱚ ᱱᱚᱜᱼᱚᱭ ᱱᱟᱦᱟᱜ ᱱᱤᱛᱚᱜ ᱡᱟᱦᱟᱸ ᱮᱦᱚᱵ ᱮᱱᱟ ᱥᱮ ᱱᱤᱛᱚᱜ ᱫᱚ ᱱᱟᱸᱜ ᱦᱩᱲᱩ ᱠᱚ ᱪᱟᱥᱟ᱾
ᱟᱨ ᱵᱚᱨᱥᱟ ᱨᱮᱫᱚ ᱵᱟᱯᱮᱪᱟ ᱵᱚᱨᱥᱟ ᱟᱨ ᱠᱷᱚᱨᱟ ᱨᱮᱫᱚ ᱵᱟᱯᱮ ᱪᱟᱥ ᱜᱮᱭᱟ᱾
ᱵᱟᱝ ᱪᱮᱫ ᱦᱚᱸ ᱵᱟᱝ
ᱟᱞᱮ ᱥᱮᱫ ᱫᱚ ᱪᱟᱥ ᱜᱮ ᱵᱟᱠᱚ ᱪᱟᱥᱼᱟ ᱾ ᱦᱩᱭᱩᱜᱼᱟ ᱪᱮ ᱵᱟᱝ ᱦᱩᱭᱩᱜᱼᱟ ᱾
ᱡᱟᱥᱴ ᱦᱩᱲᱩ ᱜᱮ?
ᱦᱩᱲᱩ ᱫᱚ ᱤᱱᱠᱟᱹ ᱦᱩᱭᱩᱜ ᱜᱮᱭᱟ ᱾
ᱚᱸ ᱦᱮᱸ
ᱛᱤᱞ ᱫᱚ ᱵᱟᱨᱭᱟ ᱞᱮᱠᱟᱱᱟ ᱥᱮ᱾ ᱥᱮ ᱢᱮᱫᱴᱟᱝ ᱜᱮᱭᱟ?
ᱛᱤᱞ ᱫᱚ ᱢᱤᱫ ᱥᱤᱡᱤᱱ ᱜᱮ ᱦᱩᱭᱩᱜ ᱜᱮᱭᱟ ᱢᱟᱱᱮ ᱠᱷᱚᱨᱟ ᱥᱤᱡᱤᱱ ᱾
ᱚ ᱦᱚᱸ ᱵᱟᱝᱟ ᱢᱤᱫᱴᱤᱡ ᱢᱟ ᱯᱩᱸᱰᱟᱜ ᱢᱮᱱᱟᱜᱼᱟᱥᱮ ᱛᱤᱞ ᱟᱨ ᱦᱮᱸᱫᱮᱭᱟᱜ ᱦᱚᱸ ᱢᱮᱱᱟᱜ ᱟ ᱥᱮ?
ᱦᱮᱸ ᱦᱮᱸ ᱵᱟᱨ ᱨᱚᱠᱚᱢᱟᱜ ᱢᱮᱱᱟᱜᱼᱟ ᱾
ᱚ ᱦᱚᱸ ᱵᱟᱱᱟᱨ ᱞᱮᱠᱟᱱᱟᱜ ᱜᱮᱯᱮ ᱪᱟᱥᱟ?
ᱦᱮᱸ ᱟᱫᱚ ᱚᱠᱚᱭ ᱪᱮᱫ ᱞᱮᱠᱟᱱᱟᱜ ᱪᱟᱥ ᱵᱩᱡᱷᱟᱹᱣ ᱚᱱᱠᱟᱱᱟᱜ ᱪᱟᱥᱟᱭ ᱾
ᱟ ᱦᱚ
ᱟᱹᱞᱩ ᱠᱚᱦᱚᱸ ᱨᱚᱦᱚᱭ ᱦᱩᱭᱩᱜ ᱜᱮᱭᱟ ᱟᱞᱩ ᱵᱟᱫᱟᱢ ᱾
ᱚ ᱦᱚᱸ ᱵᱟᱫᱟᱢ ᱨᱚᱦᱚᱭ ᱫᱚ ᱯᱟᱞᱮᱱ ᱝᱠᱟᱜᱮ᱾ ᱚᱱᱟ ᱫᱚ ᱫᱟᱹᱞ ᱠᱟᱛᱮᱫ ᱜᱮᱠᱚ ᱨᱚᱦᱚᱭᱟ ᱾
ᱚᱱᱟ ᱫᱚ ᱟᱨᱠᱤ ᱚᱱᱮ ᱵᱟᱫᱟᱢ ᱴᱟᱜ ᱟᱨᱠᱤ ᱪᱷᱩᱲᱮᱭᱟ ᱠᱚ ᱢᱟᱱᱮ ᱱᱟᱦᱮᱞ ᱛᱟᱭᱱᱚᱢ ᱛᱮ ᱪᱩᱨᱩᱡ, ᱦᱚ ᱜᱟᱱᱚᱜᱼᱟ ᱚᱱᱠᱟᱱ ᱪᱩᱲᱭᱟᱹᱣ ᱞᱮᱠᱷᱟᱱ ᱦᱚᱸ ᱜᱟᱱᱚᱜᱼᱟ ᱾
ᱟᱦᱟ ᱟᱨ ᱪᱮᱫ ᱵᱤᱱ ᱞᱟᱹᱭᱠᱮᱜᱼᱟ ᱟᱹᱞᱩ?
ᱦᱩᱸ
ᱟᱹᱞᱩ ᱫᱚ ᱜᱮᱫ ᱠᱟᱛᱮᱫ ᱯᱮ ᱨᱚᱦᱚᱭᱟ ᱥᱮ ᱚᱱᱠᱟ ᱜᱚᱴᱟ ᱜᱚᱴᱟᱜᱮ?
ᱜᱮᱫ ᱠᱟᱛᱮᱫ ᱢᱟᱱᱮ ᱪᱷᱳᱴᱳ ᱪᱷᱳᱴᱳ ᱡᱮᱢᱚᱱ ᱩᱛᱩ ᱠᱚᱨᱮ ᱜᱮᱫ ᱦᱩᱭᱩᱜ ᱜᱮᱭᱟ ᱾
ᱦᱳᱭ ᱦᱳᱭ
ᱚᱱᱠᱟ ᱜᱮᱫ ᱠᱟᱛᱮᱜ ᱟᱫᱚ ᱦ ᱱᱟᱦᱮᱞ ᱪᱟᱞᱟᱜ ᱱᱟᱦᱮᱞ ᱫᱚ ᱟᱨᱠᱤ ᱨᱳᱞ ᱴᱟᱱᱟ ᱦᱩᱭᱩᱜᱼᱟ ᱾ ᱚᱱᱟ ᱟᱫᱚ ᱚᱱᱠᱟ ᱨᱚᱦᱚᱭ ᱤᱫᱤ ᱦᱩᱭᱩᱜᱼᱟ ᱟᱨᱠᱤ ᱾
ᱚᱦ ᱦᱚᱸ
ᱵᱤᱞᱤ ᱠᱚ ᱠᱚᱨᱟᱣ ᱦᱩᱭᱩᱜᱼᱟ ᱾
ᱦᱸ ᱦᱩᱸ
ᱦᱩᱸ
ᱚᱱᱟ ᱫᱚ ᱚᱱᱟ ᱫᱚ ᱞᱚᱥᱚᱫ ᱞᱚᱥᱚᱫ ᱨᱮᱥᱮ ᱫᱷᱩᱲᱤ ᱫᱷᱩᱲᱤ ᱨᱮ?
ᱫᱷᱩᱲᱤ ᱨᱮ ᱫᱷᱲᱤᱤ ᱞᱚᱥᱚᱫ ᱨᱮᱫᱚ ᱵᱟᱝ ᱞᱚᱥᱚᱫ ᱨᱮᱫᱚ ᱵᱟᱝ ᱦᱩᱭᱩᱜᱼᱟ ᱯᱮᱸᱭᱟ ᱪᱟᱵᱟᱜᱼᱟ ᱾
ᱚ ᱦᱚᱸ ᱚᱱᱟ ᱛᱤᱱᱟᱹᱜ ᱫᱤᱱ ᱵᱟᱫ ᱟᱨᱦᱚᱸ ᱫᱟᱜ ᱮᱢᱟ ᱯᱮ?
ᱟᱫᱚ ᱚᱱᱟ ᱫᱚ ᱚᱱᱮ ᱪᱮᱫ ᱠᱚ ᱟᱨᱠᱤ ᱵᱟᱹᱫ ᱨᱮᱱᱟᱜ ᱚᱵᱚᱥᱛᱷᱟ ᱛᱟᱦᱮᱱᱟ ᱚᱱᱠᱟ ᱾ ᱥᱚᱯᱛᱟᱨᱮ ᱵᱟᱝᱠᱷᱟᱱ ᱢᱟᱥ ᱨᱮ ᱵᱟᱨᱯᱮ ᱫᱷᱟᱣ ᱚᱱᱠᱟ ᱯᱟᱦ ᱦᱩᱭᱩᱜ ᱜᱮᱭᱟ ᱾
ᱚ ᱦᱚᱸ ᱵᱟᱭ ᱩᱨᱤᱡᱚᱜ ᱮᱭᱟ ᱦᱟᱥᱟ?
ᱵᱟᱝᱜᱮ ᱟᱨᱠᱤ ᱵᱷᱤᱞᱤ ᱴᱟᱱᱟ ᱦᱩᱭᱩᱜ ᱫᱚ ᱟᱨᱠᱤ ᱵᱷᱟᱜᱤ ᱴᱷᱤᱠ ᱵᱟᱨ ᱫᱷᱟᱣ ᱵᱷᱤᱞᱤ ᱠᱚ ᱴᱟᱱᱟᱼᱟ ᱦᱤᱥᱟᱹᱵ ᱨᱮ ᱾
ᱚ ᱦᱚᱸ ᱟᱞᱮᱥᱮᱫ ᱫᱚ ᱩᱨᱤᱡᱚᱜᱼᱟ ᱦᱟᱥᱟ ᱚᱱᱟ ᱠᱷᱟᱹᱛᱤᱨ ᱛᱮ ᱵᱟᱠᱚ ᱪᱟᱥᱟ ᱯᱟᱞᱮᱱ ᱾
ᱦᱮᱸ
ᱫᱟᱜ ᱞᱟᱦ ᱥᱮ ᱱᱤᱛᱚᱜ
ᱦᱮ
ᱫᱟᱜ ᱫᱟᱭ ᱱᱤᱛᱚᱜ ᱥᱮᱨᱢᱟ ᱡᱟᱹᱲᱤ
ᱪᱮᱫ ᱵᱤᱱ ᱞᱟᱹᱭᱫᱟ?
ᱡᱫᱤ ᱚᱱᱛᱮ ᱫᱟᱜ ᱮᱟᱭ ᱛᱮᱦᱤᱧ?
ᱫᱟᱜ ᱦᱚᱜᱼ ᱱᱚᱱᱠᱟ ᱫᱚ ᱵᱟᱝᱜᱮ ᱱᱮᱛᱟᱨ ᱫᱤᱱᱜᱮ ᱠᱟᱹᱴᱤᱡ ᱾ ᱫᱟᱜᱼᱟᱭ ᱟᱨ ᱚᱱᱠᱟ ᱫᱟᱜ ᱥᱩᱵᱤᱫᱟ ᱠᱚ ᱵᱟᱹᱪᱩᱜᱼᱟ ᱚᱱᱟ ᱛᱚ
ᱫᱟᱜ ᱥᱩᱵᱤᱫᱟ ᱠᱚ ᱵᱟᱹᱱᱩᱜᱼᱟ ᱚᱱᱛᱮ
ᱵᱟᱝ
ᱦᱩᱸ ᱦᱚᱸᱜᱼᱚᱭ ᱦᱚᱞᱟ ᱛᱚᱠᱷᱚᱱ ᱫᱟᱜ ᱨᱤᱢᱮᱞᱮ ᱥᱟᱡᱟᱣ ᱫᱟᱭ ᱛᱦᱮᱧ ᱫᱟᱜ ᱟᱭ ᱦᱟᱸᱜ ᱫᱟᱜ ᱮ ᱡᱚᱨᱚ ᱠᱮᱫᱟᱭ ᱠᱟᱹᱡ ᱟᱵᱟᱨ ᱟᱹᱥᱩᱲ ᱠᱟᱫᱟᱭ
ᱚ ᱦᱮᱸ ᱱᱚᱛᱮ ᱠᱟᱹᱡ ᱠᱟᱹᱡ ᱮ ᱨᱤᱢᱤᱞ ᱠᱟᱫᱟᱭ
ᱦᱩᱸ
ᱫᱟᱜ ᱦᱤᱡᱩᱜᱼᱟ ᱥᱮ ᱵᱟᱝ ᱦᱮᱸᱪᱚ
ᱦᱩᱸ ᱦᱮᱸ
ᱟᱹᱰᱤ ᱜᱚᱨᱚᱢᱮᱜ ᱟᱭ ᱫᱚᱢᱮ ᱟᱨ
ᱱᱚᱛᱮ ᱚᱲᱟᱜ ᱠᱷᱚᱱᱟᱜ ᱛᱩᱫ ᱜᱮ ᱵᱟᱝ ᱵᱩᱡᱷᱟᱹᱣ ᱟᱹᱱᱤᱡᱼᱟ
ᱦᱮᱸ
ᱡᱚᱢ ᱵᱟᱲᱟ ᱫᱚ ᱦᱩᱭ ᱠᱟᱱᱟ ᱥᱮ ᱵᱟᱝ
ᱦᱚᱸ ᱡᱚᱢ ᱵᱟᱲᱟ ᱦᱩᱭ ᱠᱟᱱᱟ
ᱦᱩᱸ
ᱟᱯᱮ ᱫᱚ
ᱦᱩᱸ ᱡᱚᱢ ᱵᱟᱲᱟ ᱦᱩᱭ ᱠᱟᱱᱟ ᱱᱚᱸᱜᱼᱚᱭ ᱠᱷᱟᱹᱱᱤ ᱠᱷᱚᱱ ᱞᱟᱦᱟ ᱨᱮ
ᱦᱩᱸ ᱦᱩᱸ
ᱦᱩᱸ
ᱟᱪᱪᱷᱟ ᱚᱱᱟᱫᱚ ᱛᱤᱥ ᱞᱮᱠᱟ ᱵᱤᱞᱤᱜᱼᱟ ᱛᱤᱞ ᱫᱚ
ᱦᱩᱸ
ᱚᱱᱟ ᱫᱚ ᱫᱟᱨᱮᱜᱼᱟ ᱥᱮ ᱱᱟᱹᱲᱤᱜᱼᱟ?
ᱫᱟᱨᱮᱜᱼᱟ ᱫᱟᱨᱮᱜᱼᱟ ᱟᱨᱠᱤ ᱪᱷᱳᱴᱳ ᱯᱟᱨᱟ ᱳᱭ ᱪᱟᱨ ᱯᱷᱩᱴ ᱪᱟᱨ ᱯᱷᱩᱴ ᱫᱚ ᱵᱟ ᱛᱤᱱ ᱫᱩ ᱛᱤᱱ ᱯᱷᱩᱴ ᱚᱱᱠᱟ
ᱦᱮ ᱚᱝᱠᱟ ᱦᱩᱲᱟᱹ ᱞᱮᱠᱟᱜᱮ ᱵᱟᱝ
ᱦᱮᱸ ᱦᱩᱲᱩ ᱞᱮᱠᱟ ᱜᱮ
ᱦᱩᱸ ᱦᱩᱸ ᱤᱧᱫᱚ ᱱᱟᱣᱟ ᱜᱤᱧ ᱴᱷᱤᱠᱟᱹ ᱠᱮᱜᱼᱟ᱾
ᱦᱩᱸ
ᱛᱤᱞ ᱪᱟᱥ ᱫᱚ᱾
ᱟᱹᱞᱩ ᱪᱟᱥ ᱦᱚᱸ ᱵᱟᱤᱱ ᱧᱮᱞ ᱧᱮᱞ ᱠᱟᱫᱟ?
ᱵᱟᱝ ᱠᱷᱟᱹᱞᱤ ᱤᱧ ᱦᱩᱲᱩ ᱪᱟᱥᱜᱮᱧ ᱧᱮᱞ ᱠᱟᱜᱼᱟ ᱤᱧᱫᱚ᱾
ᱪᱟᱥ ᱵᱟᱲᱟ ᱦᱩᱭᱩᱜ ᱜᱮᱭᱟ ᱱᱚᱛᱮ ᱫᱚ ᱵᱚᱞᱛᱮ ᱜᱮᱞᱮ ᱡᱷᱚᱛᱚ ᱜᱮ ᱦᱩᱭᱩᱜᱼᱟ᱾
ᱚ ᱦᱚᱸ ᱚᱱᱟ ᱠᱚ ᱯᱟᱞᱮ ᱵᱟᱹᱫᱽ ᱠᱚ ᱴᱷᱤᱠ ᱫᱷᱟᱨᱟ ᱢᱮᱱᱟᱜᱼᱟ ᱟᱯᱮ ᱥᱮᱫ ᱫᱚ ᱦᱟᱥᱟ ᱠᱚ
ᱛᱟᱦᱚᱞᱮ ᱱᱤᱛᱚᱜ ᱫᱚᱵᱤᱱ ᱪᱤᱠᱟᱹ ᱵᱟᱲᱟᱭᱟ ᱱᱤᱛᱚᱜ ᱫᱚ
ᱟᱨ ᱱᱤᱛᱚᱜ ᱫᱚ ᱚᱲᱟᱜ ᱠᱚᱨᱮᱜᱮ ᱟᱞᱮᱥᱮᱫ ᱢᱟ ᱪᱟᱥ ᱠᱚᱢᱟ ᱵᱟᱝᱟ᱾
ᱦᱩᱸ ᱚ
ᱡᱟᱦᱟᱸᱛᱤᱥ ᱱᱟᱦᱜ ᱠᱟᱹᱢᱤ ᱠᱚ ᱱᱟᱦᱟᱜ ᱮᱦᱚᱵ ᱞᱮᱱ ᱮᱱ ᱮᱝᱠᱟ ᱪᱮᱫᱵᱤᱱ ᱞᱟᱹᱭ ᱮᱜᱼᱟ?
ᱛᱟᱣᱨᱮᱦᱚ ᱛᱤᱱᱟᱹᱜ ᱫᱷᱟᱵᱤᱡ ᱯᱟᱲᱦᱟ
ᱯᱟᱲᱦᱟᱣ ᱯᱟᱲᱦᱟᱣ ᱫᱚ ᱩ ᱱᱚᱣᱟ ᱟ ᱩᱸ ᱩᱲᱤᱭᱟ ᱢᱤᱰᱤᱭᱟᱢ ᱛᱮᱞᱤᱧ ᱫᱚ ᱯᱟᱲᱦᱟᱣ ᱞᱮᱱᱟ ᱞᱤᱧ ᱤᱱᱴᱟᱨ ᱫᱷᱟᱹᱵᱤᱡ᱾ ᱟᱨ ᱤᱱᱟᱹ ᱵᱟᱫ ᱫᱚ ᱥᱚᱝᱥᱠᱨᱤᱛ ᱜᱨᱮᱡᱩᱭᱮᱥᱚᱱ ᱟᱨ ᱚᱞᱪᱤᱠᱤ ᱛᱮᱫᱚ ᱯᱤ ᱡᱤ
ᱫᱚ
ᱦᱩᱸ ᱯᱤ ᱡᱤ ᱠᱷᱤᱨ ᱵᱟᱫ ᱱᱚᱣᱟ ᱪᱮᱫ ᱠᱚ ᱞᱟᱹᱭᱟ ᱥᱟᱱᱛᱟᱲ ᱨᱮᱱᱟᱜ ᱢᱟᱥᱴᱟᱨ ᱴᱨᱮᱱᱤᱝ
ᱦᱩᱸ ᱦᱩᱸ
ᱦᱩᱸ
ᱛᱟᱦᱚᱞᱮ ᱡᱚᱵ ᱠᱚᱫᱚ ᱮᱠᱷᱚᱱᱳ ᱟᱭᱨᱤ ᱦᱩᱭᱩᱜ-ᱟ?
ᱦᱮᱸ
ᱠᱟᱹᱢᱤ ᱢᱟᱹᱢᱤ ᱫᱚ ᱮᱠᱷᱚᱱᱳ ᱪᱮᱫ ᱦᱚᱸ ᱠᱟᱹᱢᱤ ᱨᱮ ᱧᱟᱢ ᱟᱭᱨᱤ ᱦᱩᱭᱩᱜ-ᱟ?
ᱟᱹᱣᱨᱤ ᱜᱮ ᱟᱫᱚ ᱚᱱᱟ ᱠᱚ ᱨᱮᱱᱟᱜ ᱱᱟᱯᱟᱭ ᱞᱤᱠ ᱠᱩ ᱜᱮ ᱵᱟᱠᱚ ᱩᱰᱩᱠᱮᱜ-ᱟ ᱛᱚ ᱱᱤᱛᱚᱜ ᱚᱱᱠᱟ ᱴᱷᱤᱠ ᱟ᱾
ᱦᱩᱸ
ᱚᱱᱟᱜᱮᱢ ᱧᱮᱞ ᱵᱟᱲᱟᱭᱮᱫ ᱟᱞᱤᱧ ᱛᱤᱥ ᱠᱚᱛᱮ ᱩᱰᱩᱠᱮᱜ-ᱟ ᱠᱚ?
ᱦᱩᱸ
ᱟᱵᱤᱱ ᱫᱚ?
ᱟᱞᱤᱧ ᱱᱚᱜ-ᱚᱭ ᱤᱞᱵᱷᱮᱱ᱾
ᱦᱮᱸ
ᱤᱞᱮᱵᱷᱮᱱ ᱤᱞᱮᱵᱷᱮᱱ
ᱚ ᱦᱚᱸ ᱪᱮ ᱚᱞ ᱪᱤᱠᱤ᱾
ᱵᱟᱝᱼᱟ ᱵᱮᱝᱜᱚᱞᱤ ᱢᱤᱰᱤᱭᱟᱢ᱾
ᱟᱪᱪᱷᱟ
ᱱᱚᱛᱮ ᱫᱚ ᱵᱮᱝᱜᱚᱞᱤ ᱟᱨ ᱚᱞᱪᱤᱠᱤ ᱟᱨ ᱤᱝᱞᱤᱥ ᱢᱤᱰᱤᱭᱟᱢ ᱠᱚ ᱯᱟᱲᱟᱜ ᱜᱮᱭᱟ᱾
ᱦᱮᱸ
ᱟᱯᱮ ᱫᱚ ᱚᱱᱮ ᱵᱮᱝᱜᱚᱞᱤ ᱟᱨ ᱤᱝᱞᱤᱥ᱾ ᱟᱨ ᱚᱱᱮ ᱚᱞᱪᱤᱠᱤ ᱜᱮ ᱚᱱᱟ ᱠᱚ ᱢᱤᱰᱤᱭᱟᱢ ᱠᱚᱜᱮ ᱠᱚ ᱯᱟᱲᱟᱜ ᱜᱮᱭᱟ᱾ ᱦᱮᱸ ᱚᱱᱮ ᱩᱲᱤᱭᱟ ᱢᱤᱰᱤᱭᱟᱢ ᱥᱮ ᱪᱮᱫ ᱵᱤᱱ ᱞᱟᱹᱭ ᱠᱮᱫᱟ ᱚᱱᱟ ᱫᱚ ᱵᱟᱠᱚ ᱯᱟᱲᱟᱜ ᱜᱮᱭᱟ᱾
ᱟᱞᱮ ᱥᱮᱱ ᱫᱚ᱾ ᱚᱱᱟᱫᱚ ᱩᱰᱤᱭᱟᱹ ᱢᱤᱰᱤᱭᱟᱢ ᱫᱚ᱾ ᱢᱟᱱᱮ ᱚᱱᱟ ᱫᱚ ᱡᱚ ᱡᱚᱛᱚ ᱦᱚᱲᱜᱮ ᱩᱰᱤᱭᱟᱹ ᱫᱚ᱾ ᱟᱨ ᱦᱤᱱᱫᱤ ᱡᱟᱦᱟᱸᱭ ᱤᱫᱤᱭᱟ ᱠᱚ᱾
ᱦᱩᱸ
ᱤᱱᱟᱹ ᱵᱟᱫ ᱥᱟᱥᱠᱨᱤᱛ ᱤᱝᱞᱤᱥ
ᱥᱟᱥᱠᱨᱤᱛᱚ ᱥᱟᱵᱽᱡᱮᱠᱴ ᱢᱮᱱᱟᱜᱼᱟ᱾ ᱟᱞᱮᱭᱟᱜ ᱤᱞᱮᱵᱷᱮᱱ ᱨᱮ ᱥᱟᱥᱠᱨᱤᱛ ᱥᱟᱵᱽᱡᱮᱠᱴ ᱦᱚᱸ ᱦᱟᱛᱟᱣ ᱦᱩᱭᱟᱠᱟᱱᱟ ᱾
ᱟᱞᱮᱭᱟᱜ ᱫᱚ ᱚᱱᱟ ᱫᱚ ᱥᱤᱠᱥ ᱠᱞᱟᱥ ᱠᱷᱚᱱᱟᱜ ᱛᱟᱦᱮᱱᱟ ᱥᱟᱱᱥᱠᱨᱤᱛ ᱟᱨ ᱦᱤᱱᱫᱤ᱾ ᱡᱟᱦᱟᱸᱭ ᱥᱟᱱᱥᱠᱨᱤᱛ ᱤᱫᱤᱭᱟᱭ ᱩᱱᱤ ᱫᱚ ᱦᱤᱱᱫᱤ ᱫᱚ ᱵᱟᱭ ᱤᱫᱤᱭᱤᱭᱟ ᱟᱨ ᱟᱨ ᱡᱟᱦᱟᱸᱭ ᱦᱤᱱᱫᱤ ᱤᱫᱤᱭᱟ ᱩᱱᱤ ᱫᱚ ᱥᱚᱝᱥᱠᱨᱤᱛ ᱫᱚ ᱵᱟᱝ ᱜᱮ ᱾
ᱟᱞᱮᱭᱟᱜ ᱫᱚ ᱦᱤᱱᱫᱤ ᱫᱚ ᱵᱟᱹᱱᱩᱜᱼᱟ ᱥᱟᱝᱥᱠᱨᱤᱛ ᱫᱚ ᱚᱱᱮ ᱯᱷᱟᱭᱤᱵ ᱠᱷᱚᱱᱟᱜ ᱜᱮ ᱢᱮᱱᱟᱜ ᱼᱟ ᱾
ᱚ ᱦᱚᱸ ᱟᱞᱮᱫ ᱫᱚ ᱥᱤᱠᱥ ᱠᱷᱚᱱᱟᱜ ᱾
ᱱᱟᱭᱤᱱ ᱴᱩᱠᱩ ᱱᱟᱭᱤᱱ ᱟᱨ ᱴᱮᱱ ᱴᱩᱠᱩ ᱤᱭᱟᱹ ᱵᱟᱝ ᱛᱟᱦᱮᱱᱟ ᱥᱟᱥᱠᱨᱤᱛ ᱾ ᱚᱱᱟᱠᱤᱱ ᱵᱟᱨᱭᱟ ᱠᱮᱞᱟᱥ ᱫᱚ ᱚᱯᱷ ᱛᱟᱦᱮᱱᱟ ᱾
ᱚᱦᱚ ᱾ ᱟᱞᱮ ᱫᱚ ᱚᱱᱟ ᱫᱚ ᱯᱩᱨᱟᱹ ᱥᱤᱠᱥ ᱠᱞᱟᱥ, ᱥᱮᱵᱷᱮᱱ ᱠᱞᱟᱥ ᱚᱱᱟ ᱨᱮᱫᱚ ᱩᱱᱟᱹᱜ ᱫᱚ ᱵᱟᱭ ᱛᱟᱦᱮᱱᱟ ᱾ ᱢᱟᱱᱮ ᱩᱱ ᱡᱚᱠᱷᱚᱱ ᱫᱚ ᱦᱤᱱᱫᱤ, ᱥᱚᱝᱥᱠᱨᱤᱛ ᱚᱱᱟᱫᱚ ᱩᱱ ᱡᱚᱠᱷᱚᱱ ᱜᱮ ᱪᱮᱫᱚᱜ ᱟᱠᱚ ᱾ ᱟᱨ ᱮᱭᱤᱴ ᱠᱮᱞᱟᱥ, ᱱᱟᱭᱤᱱ ᱠᱞᱟᱥ ᱚᱱᱟ ᱫᱚ ᱟᱨ ᱴᱮᱱ ᱠᱞᱟᱥ ᱚᱱᱟ ᱨᱮᱫᱚ ᱯᱩᱨᱟᱹ ᱠᱚᱱᱴᱤ ᱱᱤᱭᱩ ᱯᱟᱲᱦᱟᱣ ᱦᱩᱭᱩᱜᱼᱟ᱾
ᱱᱤᱭᱟ ᱫᱷᱟᱶ ᱥᱚᱝᱥᱠᱨᱤᱛ ᱟᱨ ᱤᱞᱮᱵᱷᱮᱱ ᱨᱮᱫᱚ ᱥᱟᱥᱠᱮᱛᱚ ᱚᱱᱟ ᱱᱤᱡᱮᱨ ᱤᱪᱪᱷᱟᱹ ᱦᱟᱛᱟᱣ ᱦᱚᱢ ᱫᱟᱲᱮᱭᱟᱜᱼᱟ ᱵᱟᱝ ᱵᱟᱝ
ᱦᱳᱭ ᱚᱱᱠᱟᱜᱮ ᱱᱟᱦᱟᱸᱜ ᱚᱱᱟ ᱥᱤᱠᱥ ᱠᱞᱟᱥ ᱨᱮ ᱚᱱᱟᱜᱮ ᱦᱟᱸᱜ ᱪᱩᱡᱽ ᱦᱩᱭᱩᱜᱼᱟ ᱦᱤᱱᱫᱤ ᱦᱟᱛᱟᱣ ᱠᱷᱟᱱᱮᱢ ᱥᱟᱝᱥᱠᱨᱤᱴ ᱵᱟᱝᱟ ᱟᱨ ᱥᱟᱝᱥᱠᱨᱤᱴ ᱦᱟᱛᱟᱣ ᱠᱷᱟᱱᱮᱢ ᱦᱤᱱᱫᱤ ᱵᱟᱝᱟ
ᱦᱩᱸ
ᱡᱟᱦᱟᱸᱜᱮ ᱢᱤᱫᱴᱟᱱ ᱫᱚ ᱦᱟᱛᱟᱣ ᱦᱩᱭᱩᱜᱼᱟ ᱦᱤᱱᱫᱤ ᱥᱚᱝᱥᱠᱨᱤᱛ ᱠᱷᱚᱱᱟᱜ
ᱦᱤᱱᱫᱤ ᱵᱟᱠᱷᱟᱱ ᱥᱟᱝᱥᱠᱨᱤᱛ ᱚᱱᱟ ᱠᱱᱤᱨ ᱢᱚᱫᱷᱮ ᱨᱮ
ᱦᱳᱭ
ᱟᱨ ᱚᱱᱮ ᱯᱷᱤᱡᱤᱠᱮᱞ ᱥᱟᱭᱮᱱᱥᱼᱼ
ᱠᱚᱢᱯᱟᱞᱥᱨᱤ ᱢᱮᱱᱟᱜ ᱜᱮᱭᱟ ᱚᱱᱟ ᱠᱚᱫᱚ ᱢᱮᱱᱟᱜ ᱜᱮᱭᱟ᱾
ᱚᱱᱟ ᱠᱚ ᱢᱮᱱᱟᱜ ᱜᱮᱭᱟ ᱦᱤᱥᱴᱳᱨᱤ ᱡᱤᱭᱳᱜᱨᱟᱯᱷᱤ᱾
ᱦᱚᱸ ᱦᱚᱸ ᱚᱱᱟ ᱠᱚᱫᱚ ᱠᱚᱢᱯᱟᱞ ᱥᱟᱨᱤ ᱚᱱᱟ ᱫᱚ ᱡᱚᱛᱚ ᱦᱚᱲ ᱜᱮ᱾
ᱵᱮᱝᱜᱚᱞᱤᱼᱼ
ᱵᱟᱹᱱᱩᱜᱼᱟ᱾
ᱪᱮᱫ
ᱤᱝᱞᱤᱥ ᱤᱝᱞᱤᱥ
ᱦᱮᱸ ᱤᱝᱞᱤᱥ ᱢᱮᱱᱟᱜᱼᱟ ᱾ ᱟᱨ ᱵᱟᱹᱠᱤ ᱥᱟᱵᱽᱡᱮᱠᱴ ᱱᱚᱣᱟ ᱡᱟᱦᱟ ᱱᱟᱦᱟᱜ ᱢᱮᱛ ᱠᱚ